ᱠᱟᱱᱟ᱾
ᱦᱮᱞᱳ᱾
ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱᱟ᱾ ᱟ ᱟᱵᱤᱱ ᱵᱮᱱ ᱟᱸᱡᱚᱢᱮᱫ-ᱟ ᱟᱹᱞᱤᱧ ᱟᱜ ᱨᱚᱲ?
ᱦᱮᱸ ᱟᱸᱡᱚᱢ ᱫᱟᱞᱤᱧ᱾
ᱦᱳᱭ᱾
ᱟᱨ ᱪᱮᱫ?
ᱪᱮᱫ ᱞᱮᱠᱟ ᱢᱮᱱᱟᱜ ᱠᱟᱜ ᱵᱤᱱᱟ?
ᱦᱮᱸ ᱟᱹᱞᱤᱧ ᱢᱚᱸᱡᱽ ᱜᱮ ᱦᱮᱱᱟᱜ ᱞᱤᱧᱟᱹ, ᱟᱨ ᱟᱹᱵᱤᱱ ᱫᱚ?
ᱟᱸᱻ ᱟᱹᱞᱤᱧ ᱦᱚᱸ ᱢᱚᱸᱡᱽ ᱜᱮᱭᱟᱞᱤᱧ ᱱᱤᱭᱟᱹ ᱜᱷᱟᱹᱲᱤᱡ ᱫᱚ᱾ ᱟᱨ ᱚᱲᱟᱜ ᱦᱚᱲ ᱡᱷᱚᱛᱚ ᱠᱚ ᱱᱟᱯᱟᱭ ᱜᱮᱭᱟ?
ᱦᱮᱸ ᱢᱚᱡᱽ ᱜᱮᱭᱟ ᱠᱚ ᱥᱟᱱᱟᱢ ᱠᱚᱜᱮ᱾
ᱦᱳᱭ ᱛᱚ ᱱᱟᱯᱟᱭ ᱛᱟᱦᱮᱸ ᱞᱮᱝᱠᱷᱟᱱ ᱜᱮ ᱱᱟᱯᱟᱭ ᱵᱟᱝ᱾
ᱦᱳᱭ ᱦᱳᱭ᱾
ᱦᱳᱭ᱾
ᱟᱨ, ᱟᱹᱵᱤᱱ ᱚᱲᱟᱜ ᱦᱚᱲ ᱠᱚ ᱱᱟᱯᱟᱭ ᱜᱮ?
ᱦᱮᱸ, ᱦᱳᱭ ᱱᱟᱯᱟᱭ ᱜᱮᱭᱟ ᱠᱚ ᱱᱤᱭᱟᱹ ᱜᱷᱟᱹᱲᱤᱡ ᱫᱚ᱾
ᱟᱪᱪᱷᱟ ᱟᱪᱪᱷᱟ᱾
ᱦᱳᱭ, ᱟᱪᱪᱷᱟ ᱢᱮᱱᱮᱜ᱾ ᱦᱳᱭ ᱞᱟᱹᱭ ᱵᱤᱱ᱾
ᱟᱵᱤᱱ ᱞᱟᱹᱭ ᱵᱤᱱ᱾
ᱮᱸ, ᱢᱮᱱᱮᱫ ᱞᱤᱧ ᱡᱮ ᱛᱮᱦᱮᱸᱱ ᱛᱮᱦᱮᱸᱱ ᱛᱟᱦᱚᱞᱮ ᱪᱮᱫ ᱴᱚᱯᱤᱠ ᱱᱤᱭᱮ ᱞᱟᱝ ᱜᱚᱞᱯᱚᱭᱟ ᱜᱟᱞᱢᱟᱨᱟᱣ ᱦᱩᱭᱩᱜᱼᱟ?
ᱴᱚᱯᱤᱠ ᱵᱟᱝ?
ᱦᱳᱭ᱾
ᱦᱳᱭ ᱟᱯᱮ ᱥᱮᱱᱟᱜ ᱚᱝᱠᱟ ᱮᱸ ᱴᱩᱨᱤᱥᱴ ᱱᱤᱭᱮ᱾
ᱦᱮᱸ ᱦᱳᱭᱛᱳ ᱢᱮᱱᱮᱜ ᱟᱹᱞᱤᱧ ᱛᱟᱦᱚᱞᱮ ᱮᱸᱜ ᱤᱭᱟᱹ ᱞᱟᱹᱭ ᱫᱟᱞᱤᱧ ᱡᱮ ᱛᱟᱦᱚᱞᱮ ᱟᱯᱮ ᱚᱱᱛᱮ ᱯᱚᱨᱚᱵᱽ ᱠᱚᱫᱚ ᱪᱮᱫ ᱪᱮᱫ ᱯᱚᱨᱚᱵᱽ ᱠᱚ ᱦᱩᱭᱩᱜ ᱜᱮᱭᱟ?
ᱦᱮᱸ ᱟᱞᱮ ᱥᱮᱫ ᱫᱚ ᱚᱝᱠᱟ ᱦᱮᱸ ᱟᱞᱮ ᱥᱮᱫ ᱫᱚ ᱚᱝᱠᱟ ᱞᱟᱹᱭ ᱞᱮᱠᱷᱟᱱ ᱫᱚ ᱯᱚᱨᱚᱵᱽ ᱠᱚᱫᱚ ᱦᱩᱭᱩᱜ ᱜᱮᱭᱟ, ᱟᱹᱰᱤ ᱧᱩᱛᱩᱢᱟᱱ ᱧᱩᱛᱩᱢᱟᱱ ᱯᱚᱨᱚᱵᱽ ᱠᱚ ᱦᱮᱱᱟᱜ ᱟᱠᱟᱫᱟ᱾
ᱦᱳᱭ ᱦᱳᱭ ᱾
ᱟᱫᱚ ᱱᱟᱠᱷᱟᱱ ᱯᱮᱭᱟ, ᱯᱚᱱᱮᱭᱟ, ᱢᱚᱬᱮ, ᱛᱩᱨᱩᱭ ᱜᱚᱴᱟᱝ ᱯᱟᱛᱟ ᱦᱩᱭᱩᱜᱼᱟ ᱟᱨᱠᱤ ᱟᱵᱚ ᱥᱟᱱᱛᱟᱲᱟᱜ᱾
ᱚ ᱛᱟᱦᱚᱞᱮ ᱟᱹᱰᱤ ᱱᱟᱯᱟᱭ, ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱫᱚ ᱪᱮᱫ ᱪᱮᱫ ᱯᱟᱛᱟ ᱟᱨᱠᱤ ᱯᱟᱛᱟ ᱵᱚᱞᱛᱮ ᱪᱮᱫ ᱞᱮᱠᱟ ᱟᱨᱠᱤ ᱵᱟᱦᱟ ᱥᱚᱨᱚᱦᱟᱭ ᱱᱤᱭᱮ ᱥᱮ ᱮᱴᱟᱜ ᱚᱝᱠᱟ ᱡᱟᱦᱟᱸ ᱯᱟᱛᱟ ᱠᱚᱯᱮ ᱮᱸ ᱫᱚᱦᱚᱭ ᱜᱮᱭᱟ ᱚᱱᱮ ᱚᱝᱠᱟᱱ?
ᱵᱟᱝ ᱵᱟᱝ ᱚᱝᱠᱟ ᱫᱚ ᱵᱟᱝ ᱡᱟᱦᱟᱸ ᱫᱚ ᱫᱤᱥᱚᱢ, ᱢᱟᱱᱮ ᱟᱞᱮ ᱥᱩᱨ ᱥᱩᱯᱩᱨ ᱨᱮ ᱟᱞᱮ ᱴᱷᱮᱱ ᱫᱚ ᱚᱝᱠᱟ ᱫᱚ ᱵᱟᱝ ᱦᱩᱭᱩᱜ-ᱟ ᱛᱚ ᱟᱫᱚ ᱢᱟᱱᱮ ᱦᱮ ᱟᱞᱮ ᱥᱳᱨ ᱠᱚ ᱥᱳᱨ ᱜᱮ ᱠᱟᱱᱟ ᱟᱨᱠᱤ ᱫᱚᱢᱮ ᱥᱳᱨ ᱦᱚᱸ ᱵᱟᱝ ᱠᱟᱱᱟ ᱢᱟᱱᱮ ᱥᱤᱨ ᱜᱮ ᱞᱟᱹᱭ ᱜᱟᱱᱚᱜᱼᱟ᱾ ᱟᱫᱚ ᱚᱱᱠᱟ ᱫᱚ ᱱᱚᱝᱠᱟ ᱠᱟᱱᱟ ᱡᱮ ᱡᱟᱦᱟᱸ ᱫᱚ ᱡᱷᱚᱛᱚ ᱠᱷᱚᱱᱟᱜ ᱢᱟᱨᱟᱝ ᱯᱟᱛᱟ ᱦᱮᱱᱟᱜ ᱟᱠᱟᱜ ᱜᱮᱭᱟ, ᱟᱵᱚ ᱥᱟᱱᱛᱟᱲᱟᱜ ᱡᱟᱦᱟᱸ ᱤᱱᱴᱟᱨᱱᱮᱥᱱᱟᱞ ᱯᱟ -ᱛᱟ ᱵᱚᱱ ᱞᱟᱹᱭᱮᱫᱟ᱾
ᱦᱳᱭ᱾
ᱚᱱᱟ ᱯᱟᱛᱟ ᱦᱚᱸ ᱟᱞᱮ ᱴᱷᱮᱱ ᱠᱷᱚᱱᱟᱜ ᱫᱚ ᱥᱩᱨ ᱜᱮᱭᱟ ᱟᱨ ᱟᱨᱚ ᱚᱝᱠᱟ ᱟᱭᱢᱟ ᱯᱟᱛᱟ ᱠᱚ ᱦᱮᱱᱟᱜᱼᱟ ᱟᱫᱚ ᱧᱩᱛᱩᱢ ᱠᱚᱞᱤᱧ ᱞᱟᱹᱭᱟ ᱥᱮ ᱵᱟᱹᱞᱤᱧ ᱞᱟᱹᱭᱟᱜ ᱟᱠᱷᱟᱱ ᱚᱱᱟᱜ ᱜᱮ᱾
ᱮᱸᱻ ᱞᱟᱹᱭ ᱵᱤᱱ ᱾
ᱦᱮᱸ ᱟᱫᱚ ᱧᱩᱛᱩᱢ ᱡᱮᱢᱚᱱ ᱠᱷᱟᱸᱫᱤ ᱢᱟᱹᱭ ᱦᱩᱭᱩᱜᱼᱟ ᱚᱱᱟ ᱦᱚᱸ ᱥᱩᱨ ᱜᱮᱭᱟ ᱦᱮᱸ ᱥᱮ, ᱠᱟᱰᱟ ᱢᱟᱜ ᱦᱳᱭᱳᱜᱼᱟ ᱚᱱᱟ ᱦᱚᱸ ᱥᱩᱨ ᱜᱮᱭᱟ᱾
ᱚᱻᱚ,
ᱟᱨ, ᱡᱟᱦᱟᱸ ᱫᱚ ᱦᱳᱭᱳᱜ ᱠᱟᱱᱟ ᱵᱩᱨᱩ ᱵᱚᱸᱜᱟ ᱚᱱᱟ ᱦᱚᱸ ᱥᱩᱨ ᱧᱚᱜ ᱜᱮᱭᱟ ᱠᱤᱪᱷᱩ ᱥᱟᱺᱜᱤᱧ ᱧᱚᱜ ᱟᱨᱠᱤ,
ᱚ ᱟᱪᱪᱷᱟ,
ᱟᱨ ᱡᱟᱦᱟᱸ ᱫᱚ ᱦᱩᱭᱩᱜᱼᱟ, ᱱᱚᱸᱰᱮ ᱡᱟᱦᱟᱸ ᱠᱚ ᱞᱟᱹᱭᱫᱟ ᱞᱚᱠᱠᱷᱤ ᱯᱩᱡᱟᱹ ᱦᱤᱥᱟᱹᱵᱽ ᱛᱮ ᱡᱟᱦᱟᱸ ᱦᱳᱭᱳᱜᱼᱟ ᱯᱟ ᱚᱱᱟ ᱦᱚᱸ ᱥᱳᱨ ᱜᱮᱭᱟ ᱦᱮᱸᱥᱮ ᱟᱨ ᱱᱚᱛᱮ ᱞᱟ ᱜᱟᱹᱰᱤ ᱡᱟᱦᱟᱸ ᱦᱳᱭᱳᱜᱼᱟ ᱚᱱᱟ ᱦᱚᱸ ᱥᱳᱨ ᱜᱮᱭᱟ ᱢᱟᱱᱮ ᱫᱚᱢᱮ ᱰᱤᱥᱴᱮᱱᱥ ᱨᱮᱫᱚ ᱵᱟᱝ ᱯᱟᱲᱟᱜᱼᱟ ᱾ ᱥᱟᱢᱱᱟ ᱥᱟᱢᱱᱤ ᱜᱮ ᱠᱟᱱᱟ ᱟᱨᱠᱤ,
ᱟᱪᱪᱷᱟ ᱟᱹᱰᱤ ᱱᱟᱯᱟᱭ ᱛᱟᱦᱚᱞᱮ ᱡᱮ ᱦᱚᱸᱜᱼᱚᱜ ᱱᱤᱱᱟᱹᱜ ᱜᱟᱱ ᱨᱮᱱᱟᱜ ᱯᱚᱨᱚᱵᱽ ᱨᱮᱱᱟᱜ ᱤᱭᱟᱹ ᱢᱟᱱᱮ ᱧᱩᱛᱩᱢ ᱠᱩᱵᱤᱱ ᱞᱟᱹᱭ ᱞᱟᱹᱭ ᱠᱮᱜᱼᱟ ᱟᱨ ᱛᱟᱦᱚᱞᱮ, ᱢᱮᱱᱮᱜᱼᱟ ᱞᱤᱧ ᱡᱮ, ᱥᱮᱱ ᱵᱟᱲᱟᱣ ᱟᱠᱟᱱᱟ ᱵᱤᱱ ᱛᱟᱦᱚᱞᱮ ᱯᱚᱨᱚᱵᱽ ᱧᱮᱞ ᱠᱚ ᱯᱟᱛᱟ ᱧᱮᱞ ᱠᱚᱵᱤᱱ ᱥᱮᱱ ᱵᱟᱲᱟ ᱟᱠᱟᱱᱟ?
ᱦᱮᱸ ᱡᱷᱚᱛᱚᱣᱟᱜ ᱜᱮ ᱞᱤᱧ ᱪᱟᱞᱟᱣ ᱠᱟᱱᱟ ᱢᱮᱱᱠᱷᱟᱱ ᱡᱟᱦᱟᱸ ᱫᱚ ᱵᱩᱨᱩ ᱵᱚᱸᱜᱟ ᱠᱚ ᱞᱟᱹᱭᱱᱟ ᱚᱱᱟ ᱫᱚ ᱵᱟᱹᱞᱤᱧ ᱪᱟᱞᱟᱣ ᱟᱠᱟᱱᱟ ᱾
ᱚ ᱵᱩᱨᱩ ᱵᱚᱸᱜᱟ ᱧᱮᱞ ᱫᱚ ᱵᱟᱵᱤᱱ ᱥᱮᱱ ᱟᱠᱟᱱᱟ ᱾
ᱦᱮᱸ ᱟᱨ ᱵᱟᱹᱠᱤ ᱡᱟᱦᱟᱸ ᱯᱟᱛᱟ ᱠᱳᱞᱤᱧ ᱞᱟᱹᱭ ᱠᱮᱫᱟ ᱚᱱᱟ ᱠᱚᱫᱚ ᱢᱤᱫ ᱫᱷᱟᱣ ᱠᱟᱛᱮᱜ ᱞᱤᱧ ᱧᱮᱞ ᱟᱹᱜᱩ ᱟᱠᱟᱫᱟ
ᱚ ᱟᱪᱪᱷᱟ ᱛᱟᱦᱚᱞᱮ ᱢᱮᱱᱮ ᱞᱤᱧ ᱡᱮ ᱱᱚᱜᱼᱚᱭ ᱯᱟᱛᱟ ᱧᱮᱞ ᱵᱤᱱ ᱥᱮᱱ ᱠᱟᱱᱟ ᱡᱮᱢᱚᱱ, ᱦᱮᱸ ᱯᱟᱴᱟᱵᱤᱸᱫᱟᱹ ᱠᱚᱫᱚ ᱛᱟᱦᱚᱞᱮ ᱵᱤᱱ ᱥᱮᱱ ᱟᱠᱟᱱ ᱜᱮᱭᱟ
ᱦᱮᱸ ᱦᱮᱸ,
ᱦᱳᱭ,
ᱚᱱᱟ ᱜᱮ ᱛᱚᱞᱤᱧ ᱞᱟᱹᱭ ᱠᱮᱫᱟ ᱡᱟᱦᱟᱸ ᱫᱚ ᱤᱱᱴᱟᱨᱱᱮᱥᱮᱱᱮᱞ ᱵᱚᱱ ᱞᱟᱹᱭᱮᱫᱟ,
ᱦᱳᱭ ᱢᱮᱱᱮᱜᱼᱟ, ᱞᱤᱧ ᱛᱟᱦᱚᱞᱮ ᱦᱮ ᱯᱟᱛᱟ ᱧᱮᱞ ᱠᱩᱵᱤᱱ, ᱪᱮᱫ ᱠᱟᱱᱟ ᱚᱸᱰᱮ ᱡᱮ ᱮ ᱚᱱᱮ ᱵᱚᱸᱜᱟ ᱠᱚ ᱢᱮᱱᱟᱜ ᱟᱠᱟᱫᱮ ᱫᱷᱤᱨᱤ ᱨᱮᱱ ᱵᱚᱸᱜᱟ ᱢᱮᱱᱟᱭ ᱟᱠᱟᱫᱮᱭᱟ ᱡᱮᱢᱚᱱ ᱪᱮᱞᱮ ᱪᱮᱞᱮ ᱠᱚ ᱢᱮᱛ ᱠᱟᱱᱦᱚᱸ ᱴᱷᱤᱠ ᱟᱹᱞᱤᱧ ᱫᱚ ᱟᱹᱰᱤ ᱠᱟᱹᱴᱤᱡ ᱧᱚᱜ ᱨᱮᱞᱤᱧ ᱥᱮᱱ ᱮᱱᱟ ᱦᱳ ᱵᱟᱵᱟ ᱵᱷᱳᱭᱨᱚᱵᱽ
ᱠᱚ ᱢᱮᱛᱟᱭ ᱠᱟᱱᱟ ᱾
ᱟᱪᱪᱷᱟ ᱩᱱᱤ ᱫᱚ ᱟᱵᱚ ᱥᱟᱱᱛᱟᱲ ᱨᱮᱱ ᱠᱟᱱᱟᱭ ᱥᱮ ᱮᱴᱟᱜ ᱪᱷᱟᱛᱤᱠ ᱡᱟᱹᱛᱤ ᱨᱮᱱ?
ᱵᱟᱝ ᱵᱟᱝ ᱥᱟᱱᱛᱟᱲ ᱨᱮᱱ ᱫᱚ ᱵᱟᱝ ᱠᱟᱱᱟᱭ, ᱢᱮᱱᱠᱷᱟᱱ ᱟᱹᱫᱤᱵᱟᱹᱥᱤ ᱨᱮᱱ ᱠᱟᱱᱟᱭ᱾
ᱚ ᱟᱪᱪᱷᱟ,
ᱡᱟᱦᱟᱸ ᱫᱚ ᱠᱚ ᱞᱟᱹᱭ ᱫᱟ ᱚᱸᱰᱮ ᱫᱚ ᱢᱩᱰᱟᱹᱭ ᱯᱩᱡᱟᱹᱭᱟ ᱢᱩᱰᱟᱹ ᱡᱟᱛᱤ ᱨᱮᱱ ᱦᱚᱲ ᱠᱚ ᱯᱩᱡᱟᱹᱭᱟ,
ᱚ ᱟᱪᱪᱷᱟ,
ᱚᱱᱚ ᱚᱝᱠᱟ ᱟᱨᱠᱤ
ᱟᱹᱰᱤ ᱥᱟᱺᱜᱤᱧ ᱥᱟᱺᱜᱤᱧ ᱫᱤᱥᱚᱢ ᱠᱚᱨᱮᱱ ᱮ ᱩᱲᱤᱥᱥᱟ ᱡᱷᱟᱲᱠᱷᱚᱸᱰ ᱟᱥᱟᱢᱼᱼ ᱟᱹᱰᱤ ᱥᱟᱺᱜᱤᱧ ᱥᱟᱺᱜᱤᱧ ᱨᱮᱱ ᱦᱚᱸ ᱟᱵᱚ ᱥᱟᱱᱛᱟᱲ ᱠᱚ ᱠᱚ ᱦᱤᱡᱩᱜ ᱜᱮᱭᱟ ᱛᱚ, ᱢᱟᱱᱮ ᱦᱤᱡᱩᱜ ᱟᱠᱚᱼᱼ ᱠᱚ ᱨᱟᱹᱥᱠᱟᱹ ᱨᱚᱢᱚᱡᱽ ᱮᱱᱮᱡ ᱢᱟᱱᱮ ᱟᱹᱰᱤ ᱠᱤᱪᱷᱩ ᱜᱮ ᱦᱩᱭᱩᱜ ᱜᱮᱭᱟ ᱵᱟᱝᱟ ᱥᱮ?
ᱦᱮᱸ ᱦᱮᱸ ᱟᱫᱚ ᱟᱹᱞᱤᱧ ᱞᱤᱧ ᱞᱮᱫᱟ ᱡᱟᱦᱟᱸ ᱯᱟᱛᱟ ᱠᱚᱞᱤᱧ ᱞᱟᱹᱭ ᱠᱮᱫᱟ ᱚᱱᱟ ᱯᱟᱛᱟ ᱠᱚ ᱫᱚ ᱵᱤᱱ ᱧᱮᱞ ᱠᱟᱜ ᱜᱮᱭᱟ?
ᱦᱳᱭ ᱡᱟᱦᱟᱸ ᱯᱟᱛᱟ ᱠᱩᱵᱤᱱ ᱞᱟᱹᱭ ᱠᱮᱜᱼᱟ ᱠᱤᱪᱷᱩᱼᱼ
ᱦᱮᱸ,
ᱞᱤᱧ ᱧᱮᱞ ᱠᱟᱜ ᱜᱮᱭᱟ ᱟᱨ ᱠᱤᱪᱷᱩ ᱫᱚ ᱵᱟᱝ ᱞᱤᱧ ᱧᱮᱞ ᱠᱟᱜᱼᱟ, ᱡᱮᱢᱚᱱ ᱮ ᱵᱩᱨᱩ ᱵᱚᱸᱜᱟ ᱞᱤᱧ ᱥᱮᱱ ᱵᱟᱲᱟᱣ ᱠᱟᱱᱟ ᱯᱟᱴᱟᱵᱤᱸᱫᱟᱹ ᱦᱚᱸ ᱞᱤᱧ ᱥᱮᱱ ᱵᱟᱲᱟᱣ ᱠᱟᱱᱟ᱾
ᱟᱪᱪᱷᱟ,
ᱛᱟᱯᱚᱨᱮ ᱫᱚ ᱚᱱᱮ ᱩᱱᱟᱹᱜ ᱫᱚ ᱵᱟᱞᱤᱧ ᱧᱮᱞ ᱠᱟᱫᱟ᱾ ᱚᱱᱟ ᱠᱤᱱ ᱵᱟᱨᱭᱟ ᱜᱮ‌, ᱟᱵᱤᱱ ᱡᱟᱦᱟ ᱠᱚ ᱵᱤᱱ ᱞᱟᱹᱭ ᱠᱮᱜᱼᱟ᱾
ᱧᱩᱛᱩᱢ ᱠᱚᱫᱚ ᱵᱤᱱ ᱟᱸᱡᱚᱢ ᱠᱟᱜ ᱜᱮᱭᱟ᱾
ᱮᱸᱜ, ᱦᱳᱭ ᱟᱸᱡᱚᱢ ᱫᱚᱞᱤᱧ ᱟᱸᱡᱚᱢ ᱠᱟᱜ ᱜᱮᱭᱟ᱾
ᱟᱪᱪᱷᱟ, ᱟᱪᱪᱷᱟ, ᱟᱪᱪᱷᱟ᱾ ᱛᱟᱦᱞᱮ ᱵᱩᱨᱩ ᱵᱚᱸᱜᱟ ᱫᱚᱵᱤᱱ ᱧᱮᱞ ᱵᱤᱱ ᱥᱮᱱ ᱠᱟᱱᱟᱼᱼ ᱠᱟᱱᱟ ᱟᱪᱪᱷᱟ ᱚᱱᱟ ᱵᱩᱨᱩ ᱵᱚᱸᱜᱟ ᱫᱚ ᱢᱟᱱᱮᱼᱼ ᱪᱮᱫ ᱦᱤᱥᱟᱹᱵ ᱛᱮ, ᱢᱟᱱᱮ ᱪᱮᱫ ᱩᱯᱚᱞᱚᱠᱠᱷᱮ ᱞᱮᱠᱟᱛᱮ ᱚᱱᱟ ᱵᱩᱨᱩ ᱯᱟᱛᱟ ᱫᱚ ᱦᱳᱭᱳᱜ ᱠᱟᱱᱟ?
ᱟᱹᱞᱤᱧ ᱫᱚ ᱦᱟᱸᱜ ᱳᱭ ᱦᱩᱰᱤᱧ ᱧᱚᱜ ᱨᱮᱜᱮ ᱞᱤᱧ ᱥᱮᱱ ᱠᱟᱱᱟ ᱛᱚ ᱾ ᱟᱫᱚ ᱩᱱᱟᱹᱜ ᱫᱚ ᱦᱟᱸᱜᱼᱼ ᱩᱸ ᱵᱟᱞᱤᱧ ᱞᱟᱹᱭ ᱫᱟᱲᱮᱭᱟᱜᱼᱟ᱾ ᱮᱱᱠᱷᱟᱱ ᱫᱚ ᱟᱹᱞᱤᱧ ᱡᱚᱛᱚᱴᱟ ᱞᱤᱧ ᱵᱟᱲᱟᱭᱟᱼᱼ ᱵᱩᱨᱩ ᱪᱮᱛᱟᱱ ᱨᱮ ᱵᱚᱸᱜᱟ ᱢᱮᱱᱟᱭ ᱠᱟᱫᱮᱭᱟ᱾ ᱢᱟᱱᱮᱼᱼ
ᱟᱪᱪᱷᱟ, ᱟᱪᱪᱷᱟ᱾
ᱚᱸᱰᱮ ᱯᱩᱡᱟᱹ ᱦᱳᱭᱳᱜ ᱜᱮᱭᱟ ᱟᱨᱠᱤ᱾ ᱟᱹᱞᱤᱧ ᱫᱚ, ᱟᱹᱞᱤᱧ ᱫᱚᱼᱼ ᱦᱩᱸ ᱟᱞᱤᱧ ᱫᱚ ᱟᱞᱤᱧᱟᱜ ᱢᱚᱱᱮ ᱦᱳᱭᱳᱜ ᱠᱟᱱ ᱛᱟᱹᱞᱤᱧᱟ ᱪᱮᱫ ᱞᱮᱠᱟ ᱾ ᱚᱱᱟ ᱜᱮᱞᱤᱧ ᱞᱟᱹᱭ ᱥᱚᱫᱚᱨ ᱫᱟ᱾ ᱟᱞᱤᱧᱟᱜ ᱢᱚᱱᱮ ᱦᱳᱭᱳᱜ ᱠᱟᱱ ᱛᱟᱞᱤᱧᱟ ᱡᱮ, ᱚᱱᱟ ᱵᱩᱨᱩ ᱪᱚᱴᱨᱮ ᱚᱱᱮ ᱡᱮ ᱵᱚᱸᱜᱟ ᱢᱮᱱᱟᱭ ᱠᱟᱫᱮᱭᱟᱼᱼ ᱩᱱᱤ ᱠᱚ ᱯᱩᱡᱟᱹᱣᱭᱟ ᱥᱮ ᱩᱱᱤ ᱧᱮᱧᱮᱞ ᱧᱮᱞ ᱩᱱᱟᱹᱜ ᱜᱟᱱ ᱦᱚᱲ ᱠᱚᱼᱼ ᱪᱟᱞᱟᱜᱼᱟ᱾ ᱡᱟᱹᱱᱤᱡ ᱚᱱᱟ ᱦᱚᱛᱮᱡ ᱛᱮᱜᱮ ᱡᱟᱹᱱᱤᱡ ᱩᱸᱜ ᱚᱸᱰᱮᱱᱟᱜ ᱯᱟᱛᱟ ᱫᱚ ᱦᱳᱭᱳᱜᱼᱟ ᱟᱨᱠᱤ᱾ ᱵᱩᱨᱩ ᱦᱳᱭ ᱵᱩᱨᱩ ᱪᱚᱴᱨᱮ ᱦᱳᱭᱳᱜ ᱜᱮᱭᱟ ᱛᱚ, ᱟᱨ ᱵᱩᱨᱩ ᱪᱚᱴ ᱨᱮᱜᱮ ᱢᱮᱱ ᱟᱠᱚ ᱥᱮ ᱪᱮᱫᱼᱼ ᱟᱞᱤᱧ ᱫᱚ ᱥᱮᱱ ᱢᱟᱱᱮ ᱧᱮᱞ ᱥᱮᱱ ᱠᱟᱱ ᱨᱮᱦᱚᱸ ᱞᱤᱧ ᱩᱱᱟᱹᱜ ᱴᱟᱜ ᱫᱚ ᱜᱚᱴᱟ ᱫᱚ ᱦᱟᱜ ᱵᱟᱞᱮ ᱫᱟᱲᱟ ᱠᱟᱫᱟ᱾ ᱟᱹᱞᱤᱧ ᱞᱤᱧ ᱟᱸᱡᱚᱢ ᱠᱟᱜ-ᱟ ᱥᱮ ᱪᱮᱫ ᱚᱸᱰᱮ ᱡᱷᱟᱨᱱᱟ ᱢᱮᱱᱟᱜ ᱠᱟᱫᱟ᱾ ᱡᱷᱟᱨᱱᱟ ᱠᱚ ᱪᱮᱫ, ᱠᱟᱹᱡ ᱴᱩᱭᱤᱥᱴ ᱢᱮᱱᱟᱜ ᱜᱮᱭᱟ ᱚᱱᱟ ᱢᱟᱱᱮᱼᱼ ᱟᱹᱰᱤ ᱱᱟᱯᱟᱭ ᱱᱟᱯᱟᱭ ᱡᱤᱱᱤᱥ ᱢᱮᱱᱟᱜ ᱠᱟᱫᱟ ᱟᱨᱠᱤ᱾ ᱚᱸᱰᱮ ᱫᱚ ᱦᱟᱸᱜ ᱵᱟᱹᱞᱤᱧ ᱧᱮᱞ ᱠᱟᱫᱼᱟ᱾ ᱟ ᱥᱩᱫᱩ ᱚᱱᱮ ᱵᱩᱨᱩ ᱪᱚᱴᱨᱮ ᱯᱩᱡᱟᱹ ᱦᱳᱭᱳᱜᱼᱟ, ᱚᱱᱟ ᱠᱚᱜᱮ ᱞᱤᱧ ᱧᱮᱞ ᱠᱟᱜᱼᱟ᱾
ᱟᱪᱪᱷᱟ, ᱟᱪᱪᱷᱟ᱾
ᱦᱳᱭ
ᱟᱨ ᱛᱟᱦᱞᱮ ᱟᱯᱮ ᱚᱱᱟ ᱥᱳᱨ ᱥᱩᱯᱩᱨ ᱠᱚᱨᱮ ᱛᱟᱦᱞᱮ ᱯᱟᱛᱟ ᱠᱚᱫᱚ ᱪᱮᱫ ᱠᱚ ᱦᱳᱭᱳᱜᱼᱟ?
ᱟᱞᱮ ᱥᱩᱨ ᱥᱩᱯᱩᱨ ᱠᱚᱨᱮ ᱵᱚᱞᱛᱮ ᱜᱮᱞᱮ, ᱯᱟᱛᱟ ᱠᱚᱫᱚ ᱵᱟᱝ ᱦᱳᱭᱳᱜ ᱜᱮᱭᱟ ᱪᱮᱫ ᱦᱚᱸ ᱚᱱᱠᱟᱱᱟᱜ ᱫᱚ᱾
ᱟᱪᱪᱷᱟ, ᱟᱪᱪᱷᱟ, ᱟᱪᱪᱷᱟ᱾
ᱦᱳᱭ, ᱚᱱᱠᱟᱱᱟᱜ ᱯᱟᱛᱟ ᱫᱚ ᱵᱟᱝ ᱦᱳᱭᱳᱜ ᱛᱟᱞᱮᱭᱟ ᱟᱵᱚ ᱥᱟᱱᱛᱟᱲ ᱥᱚᱢᱟᱡᱽ ᱨᱮᱱᱟᱜ ᱡᱮᱢᱚᱱᱼᱼ ᱢᱟᱱᱮ ᱚᱱᱮ ᱮᱴᱟᱜ ᱠᱚ ᱯᱟᱛᱟ ᱢᱟᱛᱟ ᱠᱚᱫᱚ ᱚᱱᱠᱟᱱᱟᱜ ᱫᱚ ᱵᱟᱝ ᱦᱳᱭᱳᱜᱼᱟ᱾ ᱱᱮᱛᱟᱨ ᱫᱚ ᱡᱮᱢᱚᱱ ᱵᱟᱦᱟ, ᱥᱚᱨᱦᱟᱭ ᱟᱭ ᱢᱟᱜ ᱢᱚᱬᱮ ᱚᱱᱟ ᱠᱚᱫᱚ ᱟᱹᱰᱤ ᱱᱟᱯᱟᱭᱼᱼ ᱱᱟᱯᱟᱭ ᱜᱮᱞᱮ ᱢᱟᱱᱟᱣ ᱜᱮᱭᱟ᱾
ᱟᱪᱪᱷᱟ ᱥᱚᱨᱦᱟᱭ ᱵᱤᱱ ᱞᱟᱹᱭ ᱠᱮᱫᱟ᱾ ᱛᱟᱦᱞᱮ ᱥᱚᱨᱦᱟᱭ, ᱥᱚᱨᱦᱟᱭ ᱫᱚ ᱟᱯᱮ ᱥᱮᱫ ᱫᱚ ᱛᱤᱱᱟᱹᱜ ᱫᱤᱱ ᱯᱮ ᱢᱟᱱᱟᱣᱟ?
ᱟᱞᱮ ᱥᱮᱫ, ᱢᱟᱲᱟᱝ ᱫᱚᱠᱚ ᱞᱟᱹᱭ, ᱞᱟᱹᱭᱮᱫ ᱠᱟᱱ ᱡᱮᱢᱚᱱ ᱢᱟᱲᱟᱝ ᱫᱚ ᱚᱱᱠᱟᱼᱼ ᱠᱟᱛᱷᱟ ᱨᱮᱜᱮ ᱢᱮᱱᱟᱜ ᱠᱟᱫᱟ ᱟᱵᱚ ᱫᱚ, ᱡᱮ ᱢᱚᱬᱮ ᱥᱤᱧ ᱢᱚᱬᱮ ᱧᱤᱫᱟᱹ ᱞᱚᱫᱚᱵ ᱞᱚᱫᱚᱵ ᱵᱟᱝ-ᱟ ᱥᱮ᱾ ᱮᱸ ᱱᱮᱛᱟᱨ ᱫᱚ ᱦᱟᱜ ᱚᱱᱠᱟ ᱫᱚ ᱢᱚᱬᱮ ᱥᱤᱧ ᱢᱚᱬᱮ ᱧᱤᱫᱟᱹ ᱫᱚ ᱵᱟᱝ ᱦᱳᱭᱳᱜ ᱠᱟᱱᱟ ᱦᱟᱸᱜ᱾ ᱱᱤᱛᱳᱜ ᱫᱚᱞᱤᱧ ᱧᱮᱧᱟᱢᱮᱫ ᱜᱮᱭᱟ ᱵᱮᱥᱤᱨ ᱵᱷᱟᱜᱽᱼᱼ ᱜᱮ ᱯᱮ ᱥᱤᱧ, ᱯᱮ ᱥᱤᱧ ᱯᱮ ᱧᱤᱫᱟᱹ ᱜᱮᱠᱚ ᱠᱚᱨᱟᱣᱮᱜ-ᱟ᱾ ᱢᱚᱬᱮ ᱥᱤᱧ ᱢᱚᱬᱮ ᱧᱤᱫᱟᱹ ᱫᱚ, ᱩᱱᱟᱹᱜᱴᱟ ᱫᱚ ᱵᱟᱝᱟ, ᱵᱟᱝ ᱦᱳᱭᱳᱜ ᱠᱟᱱᱟ ᱱᱮᱛᱟᱨ ᱫᱚ᱾
ᱟᱪᱪᱷᱟ, ᱟᱪᱪᱷᱟ ᱟᱨ ᱛᱟᱦᱞᱮ ᱵᱟᱦᱟ, ᱵᱟᱦᱟ ᱠᱚ ᱢᱟᱜᱽ ᱢᱚᱬᱮ ᱠᱚ?
ᱮᱸ ᱵᱟᱦᱟ ᱢᱟᱜ ᱢᱚᱬᱮ ᱦᱚᱸ ᱟᱹᱰᱤ ᱱᱟᱯᱟᱭ ᱜᱮᱞᱮ ᱢᱟᱱᱟᱣ ᱜᱮᱭᱟ ᱡᱮᱢᱚᱱᱼᱼ
ᱦᱮᱸ ᱢᱟ ᱞᱟᱹᱭ ᱢᱮ᱾
ᱵᱟᱦᱟ ᱟᱨ ᱢᱟᱱᱮ ᱪᱮᱫ ᱤᱧ ᱞᱟᱹᱭᱼᱟ ᱵᱟᱦᱟ ᱠᱚᱦᱚᱸ ᱡᱮᱢᱚᱱᱼᱼ ᱦᱮᱸ, ᱟᱹᱰᱤ ᱱᱟᱯᱟᱭ ᱜᱮᱞᱮ ᱢᱟᱱᱟᱣ ᱜᱮᱭᱟ ᱢᱟᱜ ᱢᱚᱬᱮ ᱠᱚᱦᱚᱸ᱾ ᱟᱹᱰᱤ ᱱᱟᱯᱟᱭᱞᱮ ᱢᱟᱱᱟᱣ ᱜᱮᱭᱟ᱾ ᱟᱨ, ᱟᱨ ᱟᱯᱮ ᱚᱱᱛᱮ ᱫᱚ?
ᱦᱮᱸ ᱟᱞᱮ ᱱᱚᱛᱮ ᱦᱚᱸ ᱵᱟᱦᱟ ᱠᱚ, ᱥᱚᱦᱨᱟᱭ ᱠᱚ ᱢᱟᱱᱟᱣ ᱦᱳᱭᱳᱜ ᱜᱮᱭᱟ᱾ ᱟᱫᱚ ᱢᱟᱜ ᱢᱚᱬᱮ ᱫᱚ ᱟᱞᱮ ᱥᱮᱫ ᱫᱚ ᱵᱟᱱᱩᱜᱼᱟ ᱟᱨᱠᱤ᱾
ᱚ ᱟᱪᱪᱷᱟ ᱢᱟᱜᱢᱚᱬᱮ ᱫᱚ ᱵᱟᱹᱱᱩᱜ ᱠᱟᱫᱟ᱾
ᱦᱮᱸ ᱢᱟᱱᱮ ᱟᱞᱮ ᱯᱟᱥᱟᱯᱟᱥᱤ ᱫᱚ ᱦᱳᱭᱛᱳ ᱦᱮᱱᱟᱜᱼᱟ ᱢᱮᱱᱠᱷᱟᱱ ᱟᱞᱮ ᱟᱹᱛᱳ ᱨᱮᱫᱚ ᱵᱟᱹᱱᱩᱜᱼᱟ᱾
ᱚ ᱚ ᱟᱪᱪᱷᱟ᱾
ᱵᱟᱦᱟ ᱜᱮ ᱛᱟᱞᱮ ᱟᱨᱠᱤ ᱟᱨ ᱡᱟᱦᱟᱸ ᱥᱚᱦᱨᱟᱭ ᱫᱚ ᱢᱮᱱᱟᱜ ᱜᱮᱭᱟ᱾
ᱦᱳᱭ ᱟᱹᱰᱤ ᱰᱤ ᱴᱚᱴᱷᱟ ᱨᱮᱜᱮ ᱵᱟᱝ ᱦᱳᱭᱳᱜ ᱜᱮᱭᱟ ᱢᱟᱜ ᱢᱚᱬᱮ ᱫᱚ ᱟᱨ ᱟᱹᱰᱤ ᱟᱹᱰᱤ ᱴᱚᱴᱷᱟ ᱨᱮᱜᱮ ᱦᱳᱭᱳᱜ ᱜᱮᱭᱟ ᱟᱞᱮᱥᱮᱫ ᱫᱚ ᱦᱳᱭᱳᱜ ᱜᱮᱭᱟ᱾ ᱟᱞᱮ ᱥᱮᱫ ᱫᱚ ᱱᱚᱝᱠᱟ ᱦᱳᱭᱳᱜ ᱜᱮᱭᱟ᱾ ᱯᱮ ᱥᱮᱨᱢᱟ ᱵᱟᱦᱟ ᱞᱮ ᱠᱚᱨᱟᱣ ᱜᱮᱭᱟ ᱟᱨ ᱯᱮ ᱥᱮᱨᱢᱟ ᱢᱟᱜ ᱢᱚᱬᱮ ᱦᱳᱭᱳᱜ ᱛᱟᱞᱮ ᱜᱮᱭᱟ᱾ ᱚᱱᱮ ᱚᱱᱠᱟ ᱵᱷᱟᱵᱽ ᱦᱳᱭᱳᱜ ᱛᱟᱞᱮᱭᱟ ᱦᱳᱭ᱾
ᱟᱪ ᱟᱪᱪᱷᱟ ᱛᱟᱦᱟᱞᱮ ᱟᱯᱮ ᱥᱮᱫ ᱡᱟᱦ ᱦᱮᱸ,
ᱵᱷᱤᱱᱟᱹ ᱵᱷᱤᱱᱟᱹ ᱴᱚᱴᱷᱟ ᱜᱮ ᱠᱟᱱ ᱛᱟᱵᱚᱱᱟ ᱛᱚ ᱟᱫᱚ ᱵᱷᱤᱱᱟᱹ ᱵᱷᱤᱱᱟᱹ ᱡᱮᱢᱚᱱ, ᱵᱟᱦᱟ ᱫᱚ ᱥᱩᱢᱟᱱ ᱜᱮᱭᱟ ᱟᱹᱰᱤ ᱡᱟᱭᱜᱟ ᱨᱮᱜᱮᱞᱤᱧ ᱟᱸᱡᱚᱢ ᱠᱟᱜᱼᱟ ᱡᱮ ᱵᱟᱦᱟ ᱜᱮ ᱥᱩᱢᱩᱝ ᱵᱟᱦᱟ ᱥᱩᱢᱩᱝ ᱜᱮ ᱦᱳᱭᱳᱜ ᱜᱮᱭᱟ ᱟᱫᱚ᱾ ᱢᱟᱜ ᱢᱚᱬᱮ ᱚᱱᱟ ᱠᱚᱫᱚ ᱱᱤᱭᱟᱹ ᱩᱱᱟᱹᱜ ᱵᱟᱝᱠᱚ ᱠᱚᱨᱟᱭ ᱜᱮᱭᱟ ᱟᱨ ᱢᱟᱜ ᱢᱚᱬᱮ ᱫᱚ ᱦᱳᱭ ᱦᱚᱸ ᱵᱟᱝ ᱦᱳᱭᱳᱜ ᱜᱮᱭᱟ ᱚᱱᱟ ᱠᱚ ᱱᱤᱭᱟᱹ ᱫᱚ᱾ ᱮᱢᱚᱱ ᱟᱨᱠᱤ,
ᱦᱮᱸ ᱦᱮᱸ ᱦᱮᱸ᱾
ᱦᱳᱭ,
ᱟᱫᱚ ᱟᱫᱚᱞᱤᱧ ᱞᱟᱹᱭᱫᱟ ᱡᱟᱦᱟᱸ ᱫᱚ ᱥᱚᱦᱨᱟᱭ ᱯᱮ ᱢᱟᱱᱟᱣ ᱮᱫᱟ ᱥᱮ,
ᱦᱳᱭ,
ᱟᱫᱚ ᱚᱱᱟ ᱥᱚᱦᱨᱟᱭ ᱫᱚ ᱚᱠᱟ ᱥᱩᱢᱟᱹᱡ ᱯᱮ ᱥᱚᱦᱨᱟᱭᱚᱜ ᱜᱮᱭᱟ ᱟᱯᱮ ᱫᱚ?
ᱮᱸᱻ ᱥᱚᱨᱦᱟᱭ ᱵᱚᱸᱜᱟ ᱞᱮ ᱥᱚᱦᱨᱟᱭᱚᱜ ᱜᱮᱭᱟ ᱟᱨᱠᱤ᱾
ᱦᱮᱸ ᱥᱚᱦᱨᱟᱭ ᱵᱚᱸᱜ ᱟᱪᱪᱷᱟ ᱥᱚᱦᱨᱟᱭ ᱵᱚᱸᱜᱟ ᱜᱮᱯᱮ ᱥᱚᱦᱨᱟᱭᱚᱜᱼᱟ ᱛᱟᱦᱞᱮ ᱥᱚᱦᱨᱟᱭ ᱵᱚᱸᱜᱟ ᱫᱚ, ᱢᱟᱱᱮ ᱛᱤᱱ ᱡᱚᱦᱚᱜ ᱯᱮ ᱤᱭᱟᱹᱜᱼᱟ ᱥᱚᱦᱨᱟᱭ ᱵᱚᱸᱜᱟ ᱵᱚᱞᱚ ᱵᱚᱞᱚ ᱥᱟᱶᱛᱮ ᱥᱮ ᱪᱮᱫ ᱞᱮᱠᱟ?
ᱮᱸᱜ ᱦᱳᱭ ᱥᱚᱦᱨᱟᱭ ᱵᱚᱸᱜᱟ ᱵᱚᱞᱚ ᱛᱟᱭᱱᱚᱢ ᱡᱟᱦᱟᱸ ᱫᱚ, ᱟᱢᱵᱟ ᱵᱟᱹᱥᱭᱟᱹ ᱟᱨᱠᱤ ᱟᱢᱵᱟ ᱵᱟᱹᱥᱭᱟᱹ᱾ ᱟᱸᱦ ᱧᱤᱫᱟᱹ ᱫᱚ, ᱡᱮᱢᱚᱱ ᱚᱱᱮ ᱡᱮᱢᱚᱱ ᱚᱱᱮ ᱡᱟᱜᱟᱱᱱᱟ ᱢᱟᱲᱟᱝ ᱫᱚ ᱦᱳᱭᱳᱜᱼᱟ ᱛᱚ ᱡᱟᱜᱟᱱᱱᱟ᱾ ᱦᱳᱭ ᱚᱱᱟ ᱡᱟᱜᱟᱱᱱᱟ ᱜᱮᱠᱚ ᱥᱮᱱᱚᱜᱼᱟ ᱟᱢᱵᱟ ᱵᱟᱹᱥᱤᱭᱟᱹ ᱧᱤᱫᱟᱹ ᱫᱚ ᱟᱨᱠᱤ᱾ ᱮᱱᱦᱤᱞᱳᱜ ᱠᱷᱚᱱᱟᱜ ᱜᱮ ᱮᱦᱚᱵᱚᱜᱼᱟ ᱟᱨᱠᱤ᱾ ᱟᱢ ᱢᱚᱱᱮ ᱡᱟᱜᱟᱱᱱᱟ ᱠᱚ ᱥᱮᱱᱮᱱᱟ ᱛᱟᱨᱯᱚᱨᱮ ᱮᱜ, ᱛᱟᱨᱯᱚᱨᱮ ᱟᱵᱟᱨ ᱤᱭᱟᱹ ᱡᱮᱢᱚᱱ, ᱯᱩᱡᱟᱹᱜ ᱟᱫᱚ ᱟᱨᱟᱢᱵᱷᱚᱜᱼᱟ ᱡᱮᱢᱚᱱ ᱵᱚᱸᱜᱟ ᱟᱭᱟᱹ ᱩᱢ ᱩᱢ ᱢᱟᱦᱟ ᱫᱚ ᱵᱟᱝ ᱢᱟᱱᱮ ᱟᱨᱠᱤ ᱪᱮᱫᱠᱟ ᱞᱤᱧ ᱞᱟᱹᱭᱼᱟ᱾ ᱯᱩᱭᱞᱩ ᱦᱤᱞᱳᱜ ᱟᱨᱠᱤ ᱡᱟᱦᱟᱸ ᱫᱚ ᱰᱟᱝᱨᱤ ᱠᱚᱣᱟᱜ ᱯᱚᱨᱚᱵ ᱠᱟᱱᱟ ᱛᱚ᱾ ᱡᱮᱢᱚᱱ ᱵᱚᱱ ᱵᱟᱪᱷᱟᱣ ᱠᱚᱣᱟ ᱡᱮ ᱚᱠᱚᱭᱴᱟᱜ ᱰᱟᱝ ᱰᱟᱝᱨᱤ ᱢᱟᱱᱮ ᱩᱢᱻ, ᱟᱨᱠᱤ ᱪᱮᱜᱠᱟᱞᱤᱧ ᱪᱮᱫᱞᱮᱠᱟᱞᱤᱧ ᱞᱟᱹᱭᱟ ᱜᱚᱸᱴ ᱨᱮᱠᱚ ᱯᱩᱡᱟᱹᱭ ᱜᱮᱭᱟ᱾ ᱜᱚᱸᱴ ᱨᱮᱫᱚ ᱡᱮᱢᱚᱱ, ᱦᱳᱭ ᱯᱳᱭᱞᱳ ᱫᱤᱱ ᱦᱤᱞᱳᱜ ᱫᱚ ᱱᱚᱝᱠᱟ ᱟᱨᱠᱤ ᱮ ᱱᱟᱭᱠᱮ, ᱦᱮᱸ ᱱᱟᱭᱠᱮ ᱟᱨ ᱥᱟᱱᱟᱢ ᱟᱛᱳ ᱦᱚᱲ᱾ ᱠᱳ ᱱᱤᱭᱟᱹ ᱠᱟᱛᱮᱜ ᱠᱚ ᱥᱮᱱᱚᱜ ᱜᱮᱭᱟ ᱟᱨ ᱚᱱᱮ ᱡᱟᱦᱟᱸ ᱨᱮ ᱠᱚᱴ ᱟᱨᱠᱤ ᱠᱚ ᱚᱸᱰᱮ ᱠᱷᱚᱱᱟᱜ ᱢᱟᱲᱟᱝ ᱫᱩᱞᱤᱧ ᱟᱸᱡᱚᱢ ᱵᱟᱲᱟ ᱠᱟᱜᱼᱟ᱾ ᱞᱟᱦᱟ ᱛᱮᱫᱚ ᱜᱚᱸᱴ ᱢᱟᱱᱮ ᱪᱮᱫ ᱞᱮᱠᱟᱞᱤᱧ ᱞᱟᱹᱭᱼᱟ ᱜᱚᱸᱴ ᱢᱟᱱᱮ, ᱢᱟᱲᱟᱝ ᱫᱚ ᱡᱟᱹᱥ-ᱟ ᱡᱚᱛᱚ ᱟᱛᱩ ᱨᱮᱱ ᱰᱟᱝᱨᱤ ᱠᱚ ᱟᱨᱠᱤ,
ᱦᱮᱸ
ᱢᱤᱫᱴᱷᱮᱱ ᱠᱚ ᱡᱟᱣᱨᱟ ᱠᱚᱣᱟ ᱟᱨᱠᱤ ᱡᱟᱣᱨᱟ ᱠᱟᱛᱮᱜ ᱮᱜ ᱟᱹᱛᱤᱧ ᱠᱚ ᱤᱫᱤ ᱠᱚᱣᱟ᱾ ᱟᱨ ᱦᱤᱡᱩᱜ ᱥᱩᱢᱟᱹᱭ ᱦᱚᱸ ᱚᱸᱰᱮ ᱜᱮᱠᱚ ᱡᱟᱣᱨᱟ ᱠᱚᱣᱟ᱾ ᱟᱨ ᱛᱟᱨᱯᱚᱨᱮ ᱡᱟᱨᱡᱤᱨ ᱚᱲᱟᱜ ᱠᱚ ᱟᱹᱜᱩ ᱠᱚᱛᱟ ᱠᱚᱣᱟ ᱚᱱᱮ ᱚᱱᱠᱟ ᱚᱱᱮ ᱚᱸᱰᱮ ᱫᱚ ᱜᱚᱴ ᱟᱨᱠᱤ ᱠᱚ ᱢᱮᱱᱟ᱾ ᱱᱮᱛᱟᱨ ᱫᱚ ᱚᱱᱠᱟ ᱫᱚ ᱵᱟᱝ ᱦᱩᱭᱩᱜ ᱠᱟᱱᱟ ᱮᱱᱠᱷᱟᱱ ᱫᱚ ᱛᱟᱹᱭ ᱨᱮᱦᱚᱸ ᱢᱟᱱᱮ ᱟᱨᱠᱤ ᱠᱩᱞᱦᱤ ᱢᱩᱪᱟᱹᱜ ᱡᱟᱦᱟᱸ ᱨᱮᱫᱚ ᱢᱤᱫ ᱥᱟᱛᱮ ᱟᱨᱠᱤᱱ ᱚᱸᱰᱮ ᱫᱚ ᱚᱱᱠᱟ ᱞᱮᱠᱟ ᱛᱮᱜᱮ ᱦᱤᱡᱩᱜ ᱢᱟᱱᱮ ᱜᱟᱱᱚᱜ-ᱟ ᱡᱟᱦᱟᱸ ᱞᱮᱠᱟᱛᱮ ᱠᱩᱞᱦᱤ ᱢᱩᱪᱟᱹᱫ᱾ ᱟᱨᱠᱤ ᱦᱳᱭ ᱚᱱᱠᱟᱱ ᱴᱷᱮᱱ ᱱᱮᱛᱟᱨ ᱫᱚᱠᱚ ᱜᱚᱴ ᱮᱜᱟ ᱟᱨᱠᱤ ᱢᱟᱱᱮ ᱚᱸᱰᱮ ᱜᱮ ᱜᱚᱴ ᱯᱩᱡᱟᱹ ᱫᱚ ᱦᱳᱭᱳᱜ-ᱟ᱾
ᱱᱟᱭᱠᱮ ᱵᱟᱵᱟ ᱤᱭᱟᱹ ᱥᱩᱱᱩᱢ ᱥᱤᱫᱩᱨ ᱠᱚᱭ ᱟᱬᱜᱩᱭᱟᱭ ᱟᱨ ᱮ ᱡᱟᱦᱟᱸᱭ ᱟᱨᱠᱤ ᱰᱟᱝᱨᱤ ᱦᱟᱸᱱᱛᱮ ᱨᱮᱠᱚ ᱫᱚᱦᱚᱸ ᱠᱟᱠᱚᱣᱟ ᱟᱨᱠᱤ ᱛᱟᱯᱚᱨ ᱚᱸᱰᱮ ᱠᱷᱚᱱᱟᱜ ᱟᱨᱠᱤ ᱰᱟᱹᱝᱨᱤ ᱠᱚ ᱯᱟᱨᱚᱢ ᱠᱚᱣᱟ ᱱᱚᱣᱟ ᱫᱷᱟᱨᱮ ᱫᱚ ᱡᱟᱦᱟᱸᱭ ᱰᱟᱹᱝᱨᱤ ᱜᱮ ᱚᱱᱟ ᱡᱟᱦᱟᱸ ᱫᱚᱭ ᱯᱩᱡᱟᱹᱣ ᱠᱟᱜᱟᱭ ᱜᱮᱡ ᱜᱩᱨᱤᱡ ᱠᱟᱛᱮᱜ ᱫᱷᱩᱯ ᱫᱷᱩᱲᱟᱹ ᱥᱮ ᱥᱤᱸᱫᱩᱨ ᱠᱚᱭ ᱚᱸᱰᱮᱭ ᱮᱢ ᱟᱠᱟᱜᱟ ᱫᱚᱭ ᱰᱟᱹᱝᱨᱤ ᱚᱱᱟᱭ ᱞᱮᱵᱮᱫ ᱯᱟᱨᱚᱢᱟ ᱩᱱᱤᱜᱮ ᱵᱚᱸᱜᱟ ᱮᱭ ᱢᱟᱱᱮ ᱟᱨᱠᱤ ᱤᱭᱟᱹ ᱠᱚ ᱮᱢᱟᱭᱟ᱾ ᱩᱜ ᱪᱮᱜ ᱞᱤᱧ ᱞᱟᱹᱭᱟ ᱥᱩᱱᱩᱢ ᱥᱤᱫᱩᱨ ᱠᱚ ᱚᱡᱚᱜ ᱜᱚᱜ ᱟᱭᱟ ᱟᱨ ᱩᱱᱤ ᱞᱟᱹᱜᱤᱫ ᱛᱮ ᱛᱚ ᱩᱱᱟᱹᱜ ᱴᱷᱮ ᱫᱚ ᱦᱟᱜ ᱵᱟᱹᱞᱤᱧ ᱞᱟᱹᱭ ᱫᱟᱲᱮᱜ ᱠᱟᱱᱟ ᱟᱹᱞᱤᱧ ᱫᱚ ᱚᱱᱠᱟ ᱧᱮᱞ ᱵᱟᱲᱟ ᱦᱚᱸᱛᱚ ᱵᱟᱝ ᱥᱮᱱ ᱦᱩᱭ ᱠᱟᱱᱟ ᱟᱨᱠᱤ ᱚᱱᱟ ᱜᱚᱴ ᱯᱩᱡᱟᱹ ᱫᱚ ᱚᱱᱮ ᱚᱱᱠᱟ ᱵᱟᱵᱟ ᱦᱚᱲ ᱠᱚᱜᱮ ᱠᱚ ᱥᱮᱱᱚᱜ ᱜᱮᱭᱟ ᱟᱫᱚ ᱟᱭᱩ ᱦᱚᱲ ᱠᱚᱫᱚ ᱩᱱᱟᱹᱜ ᱵᱟᱝᱠᱚ ᱥᱮᱱᱚᱜ ᱜᱮᱭᱟ ᱛᱚ ᱦᱟᱜ ᱩᱱᱟᱹᱜ ᱡᱮᱢᱚᱱ ᱞᱟᱹᱭ ᱠᱟᱛᱷᱟ ᱨᱮᱧ ᱟᱸᱡᱚᱢ ᱵᱟᱲᱟ ᱟᱠᱟᱜᱟ ᱩᱱᱟᱹᱜ ᱴᱟᱜᱤᱧ ᱩᱱᱟᱹ ᱵᱷᱟᱜᱮ ᱫᱚ ᱵᱟᱹᱞᱤᱧ ᱞᱟᱹᱭ ᱫᱟᱨᱮᱜ ᱠᱟᱱᱟ ᱟᱨᱠᱤ᱾
ᱟᱪᱪᱷᱟ ᱟᱪᱪᱷᱟ ᱟᱪᱪᱷᱟ ᱡᱟᱭᱦᱳᱠᱽ ᱚᱱᱟᱞᱤᱧ ᱟᱸᱡᱚᱢ ᱠᱮᱫᱟ ᱟᱹᱰᱤ ᱢᱚᱸᱡᱽᱞᱤᱧ ᱵᱩᱡᱷᱟᱹᱣ ᱠᱮᱫᱟ ᱟᱞᱮᱥᱮᱫ ᱫᱚ ᱱᱚᱝᱠᱟ ᱫᱚ ᱵᱟᱹᱱᱩᱜ ᱟ᱾ ᱛᱚ ᱟᱫᱚ ᱡᱟᱭᱦᱳᱠ ᱟᱵᱤᱱ ᱥᱟᱞᱟᱜ ᱚᱱᱟ ᱟᱸᱡᱚᱢ ᱠᱟᱛᱮᱜ ᱟᱹᱰᱤ ᱢᱚᱡᱽ ᱞᱤᱧ ᱵᱩᱡᱷᱟᱹᱣ ᱠᱮᱫᱟ ᱟᱨᱠᱤ᱾ ᱟᱪᱪᱷᱟ ᱦᱮᱸᱢᱟ ᱛᱟᱞᱮ ᱱᱤᱝᱠᱟᱹ ᱜᱮ ᱦᱮᱸ᱾
ᱦᱩᱭ᱾
ᱟᱨᱚ ᱚᱱᱠᱟᱜᱮ ᱰᱮ ᱮᱱᱠᱷᱟᱱ ᱦᱮᱸ ᱚᱠᱛᱚ ᱠᱚ ᱦᱩᱭᱮᱱ ᱜᱮᱭᱟ ᱢᱟ ᱛᱟᱞᱦᱮ ᱡᱚᱦᱟᱨ᱾
ᱦᱳᱭ ᱡᱚᱦᱟᱨ᱾